ᱦᱮᱸ ᱟᱹᱵᱤᱱ?
ᱦᱮᱸ ᱟᱸᱡᱚᱢ ᱫᱟᱞᱤᱧ᱾ ᱪᱮᱫ ᱠᱚᱵᱮᱱ ᱪᱤᱠᱟᱹ ᱵᱟᱲᱟᱭ ᱮᱫᱟ?
ᱪᱮᱫ ᱦᱚᱸ ᱵᱟᱝ, ᱱᱤᱛᱚᱜ ᱫᱚ ᱚᱲᱟᱜ ᱠᱚᱨᱮ ᱜᱮ ᱦᱟᱸᱜ ᱢᱮᱱᱟᱜ ᱞᱮᱭᱟ᱾
ᱟᱪᱪᱷᱟ ᱟᱪᱪᱷᱟ ᱟᱹᱞᱤᱧ ᱦᱚᱸᱧ ᱫᱩᱲᱩᱵ ᱵᱟᱲᱟ ᱦᱩᱭ ᱟᱠᱟᱱᱟ᱾
ᱦᱩᱸ ᱦᱩᱸ ᱟᱨ ᱡᱚᱢ ᱯᱷᱲᱟᱟ ᱠᱚᱫᱚ ᱦᱩᱭᱱᱟ?
ᱦᱮᱸ ᱠᱟᱹᱴᱤᱡ ᱟᱹᱵᱤᱱ ᱠᱟᱹᱴᱤᱡ ᱟᱥᱛᱮ ᱟᱥᱛᱮ ᱨᱚᱲ ᱧᱚᱜ ᱟᱵᱤᱱ ᱥᱮ᱾
ᱚ ᱴᱷᱤᱠ ᱜᱮᱭᱟ᱾
ᱦᱳᱭ ᱦᱳᱭ᱾
ᱞᱟᱹᱭ ᱵᱤᱱ ᱛᱟᱦᱚᱞᱮ?
ᱛᱟᱦᱚᱞᱮ ᱱᱟᱯᱟᱭ ᱜᱮᱭᱟᱵᱮᱱ ᱛᱚ, ᱱᱤᱭᱟᱹ ᱚᱠᱛᱚ ᱫᱚ ᱱᱤᱭᱟᱹ ᱜᱷᱟᱹᱲᱤᱡ ᱫᱚ
ᱦᱳᱭ ᱛᱚ ᱱᱤᱛᱟᱹᱜ ᱫᱚ ᱱᱟᱯᱟᱭ ᱜᱮᱭᱟ᱾
ᱟᱪᱪᱷᱟ ᱟᱪᱪᱷᱟ, ᱱᱟᱯᱟᱭ ᱛᱟᱦᱮᱸ ᱞᱮᱱᱠᱷᱟᱱ ᱜᱮ ᱵᱷᱟᱹᱜᱤ ᱥᱮ?
ᱦᱮᱸ ᱦᱮᱸ, ᱟᱵᱤᱱ?
ᱦᱩᱸ᱾
ᱟᱹᱵᱤᱱ ᱦᱚᱸ ᱱᱟᱯᱟᱭ ᱜᱮᱭᱟ ᱵᱤᱱ? ᱚ ᱚ, ᱚᱱᱟ ᱱᱟᱯᱟᱭ ᱛᱟᱦᱮᱱ ᱠᱷᱟᱱ ᱵᱷᱟᱹᱜᱤ᱾
ᱦᱳᱭ ᱦᱳᱭ ᱦᱮᱸ ᱦᱮᱸ᱾ ᱫᱟᱜ ᱡᱟᱹᱲᱤ ᱫᱟᱜ ᱡᱟᱹᱲᱤ ᱠᱮᱫ ᱵᱟᱲᱟᱭ ᱮᱫᱟ ᱥᱮ ᱵᱟᱝ ᱟᱯᱮᱥᱮᱫ?
ᱦᱩᱸ ᱦᱩᱸ, ᱫᱟᱜ ᱫᱚ ᱱᱤᱛᱚᱜ ᱫᱚ ᱡᱟᱹᱲᱤ ᱜᱮᱭᱟ, ᱯᱨᱚᱛ ᱫᱤᱱ ᱜᱮ ᱱᱤᱛᱚᱜ ᱫᱚᱭ ᱡᱟᱹᱲᱤᱭᱟ᱾ ᱢᱟᱱᱮ ᱨᱳᱡ ᱞᱮᱠᱟ ᱜᱮ ᱦᱩᱭᱩᱜ ᱠᱟᱱᱟ᱾
ᱟᱪᱪᱷᱟ, ᱛᱟᱦᱞᱮ ᱵᱮᱥᱤ ᱵᱮᱥᱤ ᱠᱟᱛᱷᱟ ᱵᱮᱥᱤ ᱵᱟᱞᱟᱝ ᱵᱤᱞᱚᱢᱟ ᱠᱟᱹᱴᱤᱡ ᱯᱷᱮᱱ ᱥᱮᱞᱟᱝ ᱪᱟᱞᱟ ᱞᱮᱱ ᱜᱮ ᱦᱟᱸᱜ᱾
ᱦᱮᱸ ᱦᱮᱸ, ᱮᱠᱫᱚᱢ ᱮᱠᱫᱚᱢ ᱛᱟᱦᱚᱞᱮ ᱚᱠᱚᱭ ᱮᱛᱚᱦᱚᱵᱟ?
ᱟᱹᱵᱤᱱ ᱞᱟᱦᱟ ᱜᱮ ᱠᱩᱞᱤᱧ ᱵᱮᱱ? ᱟᱹᱵᱤᱱ ᱞᱟᱦᱟ ᱜᱮ ᱠᱩᱞᱤᱧ ᱵᱮᱱ?
ᱦᱮᱸ ᱦᱮᱸ ᱦᱮᱸ ᱠᱩᱞᱤ ᱠᱩᱞᱤ ᱵᱮᱱᱟ ᱞᱤᱧ ᱛᱟᱞᱮ ᱦᱳᱭ ᱥᱮ? ᱦᱮᱸ? ᱢᱮᱱ ᱮᱫᱟ ᱞᱤᱧ ᱠᱩᱞᱤ ᱮᱫ ᱵᱤᱱᱟ? ᱠᱟᱹᱴᱤᱡ ᱟᱥᱛᱮ ᱧᱚᱜ ᱨᱚᱲ ᱵᱮᱱ ᱦᱳᱭ ᱥᱮ᱾
ᱟᱪᱪᱷᱟ, ᱟᱪᱪᱷᱟ, ᱟᱪᱪᱷᱟ᱾
ᱞᱟᱹᱭ ᱮᱫᱟ ᱞᱤᱧ ᱛᱟᱦᱚᱞᱮ ᱠᱷᱮᱨᱣᱟᱞ ᱠᱚᱫᱚ ᱠᱷᱚᱨᱚᱜ ᱠᱷᱮᱨᱣᱟᱞ ᱠᱚᱫᱚ ᱟᱸᱡᱚᱢ ᱮᱫᱟ ᱵᱤᱱ ᱛᱚ?
ᱦᱳᱭ, ᱟᱸᱡᱚᱢ ᱮᱫᱟᱞᱤᱧ᱾
ᱠᱷᱮᱨᱣᱟᱞ ᱠᱚᱫᱚ ᱱᱚᱣᱟ ᱥᱤᱧ ᱚᱠᱛᱚ ᱢᱮᱱᱮᱫ ᱫᱚ ᱵᱷᱟᱨᱚᱛ ᱫᱤᱥᱚᱢ ᱨᱮ ᱚᱠᱚᱭ ᱚᱠᱚᱭ ᱟᱹᱜᱤᱞ ᱠᱟᱯᱲᱟᱢ ᱢᱟᱱᱮᱠᱚ ᱦᱟᱯᱲᱟᱢ ᱦᱟᱯᱲᱟᱢ ᱠᱤᱱ ᱚᱠᱟ ᱦᱚᱲ ᱚᱠᱟ ᱦᱚᱲ ᱥᱮᱪᱮᱫ ᱩᱱᱠᱩ ᱫᱚ ᱩᱱᱠᱩ ᱫᱚ ᱠᱤᱱᱟᱹᱜ ᱩᱭᱦᱟᱹᱨ ᱟᱹᱜᱩ ᱞᱮᱠᱮ ᱛᱟᱦᱮᱸ ᱠᱟᱱᱟ?
ᱟᱪᱪᱷᱟ, ᱱᱚᱣᱟ ᱨᱮᱱᱟᱜ ᱛᱮᱞᱟ ᱫᱚᱞᱤᱧ ᱮᱢᱟᱜ ᱠᱟᱱᱟ ᱦᱳᱭ ᱥᱮ
ᱦᱳᱭ᱾
ᱢᱟᱱᱮ ᱠᱟᱹᱯᱤ, ᱠᱟᱨᱟᱢ, ᱠᱟᱹᱯᱤ ᱠᱟᱨᱱᱟ, ᱛᱤᱞᱠᱟ ᱮᱱᱮ ᱦᱮᱢᱟᱞ ᱵᱩᱨᱩ ᱨᱮᱱᱟᱜ ᱥᱤᱧ ᱫᱩᱞᱟᱹᱲ, ᱵᱟᱹᱭ ᱫᱩᱞᱟᱹᱲ, ᱢᱟᱹᱭ ᱫᱩᱞᱟᱹᱲ, ᱟᱨ ᱢᱟ ᱢᱟ ᱦᱩᱭᱩᱜ ᱠᱟᱛᱮᱫ ᱮᱱᱟ, ᱦᱮᱸ ᱮᱱᱟ ᱦᱚᱨᱛᱮ ᱚᱱᱟ ᱦᱚᱨ ᱛᱮ ᱠᱷᱮᱨᱣᱟᱞ ᱡᱟᱹᱛᱤ ᱦᱚᱲ ᱠᱚᱫᱚ ᱱᱚᱣᱟ ᱥᱤᱧ ᱛᱚᱠ ᱛᱤᱠᱤᱱ ᱛᱤᱠᱤᱱ ᱟᱹᱭᱩᱨᱼᱼ ᱠᱤᱱ ᱞᱮ ᱠᱷᱟᱱ ᱟᱸᱻ ᱛᱟᱨᱯᱚᱨᱮ ᱦᱟᱸᱜ ᱠᱷᱟᱱ ᱦᱚᱸ ᱦᱩᱭᱩᱜ ᱠᱟᱱᱟ? ᱮᱢ ᱟ ᱠᱩᱲᱤ ᱜᱤᱫᱽᱨᱟᱹ ᱵᱤᱱᱤᱜᱼᱼ ᱟᱯᱟᱜ ᱞᱮᱱ ᱠᱷᱟᱱ ᱠᱤᱱ ᱛᱟᱦᱮᱸ ᱞᱮᱱᱟ ᱟᱨ ᱜᱚᱱᱚᱝ ᱢᱤᱫᱼᱼ ᱟᱪᱪᱷᱟ ᱜᱚᱱᱚᱝ ᱢᱤᱫᱴᱤᱱ ᱫᱚ ᱛᱟᱦᱮᱸ ᱠᱟᱱᱟ ᱢᱤᱫᱴᱤᱱ ᱫᱚ ᱢᱮᱱᱟᱜ ᱛᱟᱹᱠᱤᱱᱟ, ᱟᱯᱟ ᱩᱛᱟᱹᱨ ᱛᱟᱯᱚᱨ ᱢᱤᱫᱴᱤᱱ ᱫᱚ ᱵᱟᱨᱮ ᱩᱛᱟᱹᱨ ᱵᱟᱨᱮᱼᱼ ᱵᱟᱨᱮ ᱤᱛᱟᱹᱛ ᱢᱤᱫᱴᱤᱱ ᱫᱚ ᱛᱤᱥᱟᱹ ᱞᱮᱠᱟᱱ ᱨᱮ ᱵᱟᱝ ᱮᱢᱼᱼ
ᱦᱳᱮᱸ ᱦᱩᱸ
ᱟᱹᱰᱤ ᱟᱭᱢᱟ ᱜᱟᱱ ᱜᱮ ᱛᱟᱦᱮᱸ ᱠᱟᱱᱟ ᱚᱱᱟ ᱥᱟᱶᱛᱮ ᱟᱹᱰᱤ ᱠᱤᱪᱷᱩ ᱜᱮ ᱛᱟᱦᱮᱸ ᱠᱟᱱᱟ᱾ ᱦᱛ
ᱴᱷᱤᱠ ᱵᱤᱱ ᱞᱟᱹᱭ ᱠᱮᱫᱟ ᱟᱹᱰᱤ ᱱᱟᱯᱟᱭ᱾
ᱟᱪᱪᱷᱟ ᱟᱪᱪᱷᱟ ᱦᱩᱸ ᱦᱩᱸ᱾
ᱦᱩᱸ
ᱟᱹᱰᱤ ᱜᱟᱱ ᱜᱮ ᱛᱟᱦᱮᱸ ᱠᱟᱱᱟ ᱥᱮ ᱚᱱᱠᱟ ᱥᱮᱫᱟᱭ ᱠᱚᱼᱼ ᱩᱱᱠᱩᱣᱟᱜ ᱫᱚ ᱟᱹᱰᱤ ᱦᱚᱭ
ᱟᱹᱰᱤ ᱩᱸ ᱯᱟᱲᱦᱟᱣ ᱛᱮ ᱫᱚ ᱵᱟᱝ ᱢᱩᱪᱟᱹᱫᱚᱜᱼᱟ ᱚᱱᱠᱟ ᱡᱟᱦᱟᱸ ᱵᱚᱱ ᱤᱫᱤ ᱵᱟᱲᱟᱭᱼᱼ
ᱵᱟᱝ ᱢᱩᱪᱟᱹᱫ ᱦᱳᱭ ᱵᱟᱝ ᱢᱩᱪᱟᱹᱫᱚᱜ ᱜᱮᱭᱟ᱾ ᱦᱮᱸ ᱦᱩᱮᱸ
ᱢᱤᱫ ᱠᱲᱤ ᱞᱞᱤᱧ ᱵ ᱡᱩᱫᱤ ᱞᱤᱧ ᱫᱟᱲᱮᱭᱟᱜ ᱠᱷᱟᱱ ᱫᱚ?
ᱦᱳᱭ ᱦᱳᱭ ᱦᱳᱭ ᱤᱫᱤᱟ ᱞᱟᱹᱭ ᱫᱟᱞᱤᱧ ᱛᱟᱦᱚᱞᱮ?
ᱦᱳᱭ ᱦᱳᱭ ᱞᱟᱹᱭ ᱢᱮ ᱟᱡᱚᱢ ᱫᱟᱞᱤᱧ?
ᱩᱫᱤ ᱢᱟᱱᱮ ᱤᱫ ᱞᱮᱠᱷᱟᱱ ᱟᱭᱳ ᱢᱟᱱᱮᱼᱼ ᱨᱩᱣᱟᱹᱲ ᱫᱚ ᱤᱫᱤ ᱨᱩᱣᱟᱹᱲ ᱟᱭᱩ ᱠᱳ ᱟᱨ ᱨᱩᱣᱟᱹᱲ ᱫᱚ ᱛᱤᱱ ᱚᱠᱛᱚ ᱨᱮᱱᱟᱜ ᱠᱟᱛᱷᱟ ᱠᱟᱱᱟ?
ᱚ ᱦᱮᱸ ᱢᱟᱱᱮ ᱤᱫᱤ ᱤᱫᱤ ᱨᱩᱟᱹᱣ ᱦᱮᱸ ᱚᱱᱟ ᱫᱚ ᱦᱟᱸᱜ ᱤᱭᱟᱹ ᱱᱚᱣᱟ ᱫᱚ ᱢᱟᱱᱮ ᱵᱟᱯᱞᱟ ᱚᱠᱛᱚ ᱨᱮᱱᱟᱜ ᱠᱟᱛᱷᱟ ᱠᱟᱱᱟ᱾ ᱟᱨ ᱢᱤᱫᱴᱮᱝ ᱠᱩᱲᱤ ᱜᱤᱫᱽᱨᱟᱹ ᱮᱴᱟᱜᱼᱼ ᱮᱴᱟᱜ ᱢᱤᱫᱴᱟᱝ ᱠᱚᱲᱟ ᱴᱷᱮᱱ ᱠᱚᱲᱟ ᱨᱮ ᱡᱷᱤᱡ ᱚᱠᱛᱚ ᱢᱟᱱᱮ ᱵᱟᱹᱭᱼᱼ ᱟᱹ ᱵᱟᱹᱦᱩ ᱤᱨᱟ ᱞᱮᱠᱟ ᱵᱟᱦᱩ ᱤᱨᱟᱞᱮᱠᱟ ᱛᱮ ᱵᱚᱞᱳ ᱱᱟᱭ ᱩᱱ ᱫᱚ ᱩᱱᱤ ᱵᱟᱹᱦᱩ ᱩᱱᱤ ᱵᱟᱹᱦᱩ ᱜᱤᱫᱽᱨᱟᱹᱼᱼ ᱜᱤᱫᱽᱨᱟᱹ ᱨᱮᱱ ᱢᱟᱱᱮ ᱩᱱᱤ ᱵᱟᱹᱦᱩ ᱨᱮᱱ ᱜᱤᱫᱽᱨᱟᱹ ᱵᱟᱨᱮ ᱛᱮᱫ ᱵᱟᱨᱮ ᱛᱮᱫ ᱠᱚ ᱢᱟᱱᱮ ᱤᱭᱟᱹ ᱡᱟᱦᱟᱸᱭ ᱚᱲᱟᱜᱼᱼ ᱡᱟᱦᱟᱸᱭ ᱚᱲᱟᱜ ᱦᱤᱨᱤᱡ ᱥᱮ ᱦᱮ ᱡᱟᱦᱟᱸᱭ ᱚᱲᱟᱜ ᱥᱤᱴᱤ ᱥᱮᱴᱮᱨ ᱠᱟᱛᱮᱜ ᱩᱱᱤ ᱤᱭᱟᱹ ᱦᱚᱰ ᱡᱤᱣᱤᱼᱟ ᱚᱱᱠᱟᱜᱮ ᱩᱱᱠᱩ ᱨᱮᱱ ᱩᱱᱠᱩ ᱵᱟᱨᱮ ᱛᱮᱼᱼ ᱠᱚᱲᱟ ᱠᱚᱨᱮᱱ ᱤᱭᱟᱹ ᱯᱟᱭᱨᱟ ᱦᱚᱲ ᱦᱚᱲ ᱵᱟᱹᱦᱩ ᱡᱟᱶᱟᱭ ᱛᱟᱹᱠᱤᱱ ᱢᱟᱱᱮ ᱛᱤᱠᱤᱱ ᱠᱤᱱ ᱤᱫᱤ ᱠᱚᱣᱟ᱾ ᱤᱫᱤ ᱨᱩᱣᱟᱹᱲ ᱠᱩᱣᱟ ᱠᱚ ᱟᱨᱠᱤ ᱚᱱᱟ ᱜᱮ ᱠᱚ ᱞᱟᱹᱭ ᱦᱚᱪᱚ ᱠᱟᱫᱟ ᱚᱸᱰᱮ ᱫᱚᱼᱼ ᱡᱮᱢᱚᱱ ᱵᱟᱯᱞᱟ ᱥᱩᱨ ᱠᱚ ᱛᱤ ᱠᱚ ᱟ ᱩᱱᱼᱼ ᱛᱚ ᱚᱱᱠᱟ ᱡᱮᱢᱚᱱ ᱪᱟᱹᱰᱤ ᱠᱩᱴᱟᱹᱢ ᱫᱚ ᱦᱟᱱᱮ ᱵᱟᱹᱦᱩ ᱚᱲᱟᱜ ᱨᱮ ᱜᱮ ᱦᱩᱭᱩᱜ ᱛᱚᱼᱼ
ᱦᱮᱸ
ᱦᱮᱸ ᱦᱮᱞᱳ ᱦᱮᱞᱳ?
ᱦᱮᱞᱳ ᱦᱮᱞᱳ?
ᱦᱮᱸ ᱦᱮᱸ ᱛᱷᱤᱨᱮᱱ ᱫᱩ ᱵᱮᱱ
ᱚᱻ ᱟᱹᱞᱤᱧ ᱨᱚᱲ ᱫᱟ ᱛᱚ ᱠᱟᱹᱴᱤᱡ ᱰᱤᱥᱴᱟᱵᱮᱫ ᱛᱟᱹᱞᱤᱧ ᱰᱤᱥᱴᱟᱵ ᱮᱫ ᱛᱟᱹᱞᱤᱧᱟ ᱴᱟᱣᱟᱨ ᱨᱮᱱᱟᱜ ᱠᱟᱹᱴᱤᱡ ᱯᱨᱚᱵᱞᱮᱢ ᱦᱩᱭᱩᱜ ᱠᱟᱱ ᱛᱟᱹᱞᱤᱧᱼᱼ
ᱦᱮᱸ ᱦᱮᱸ
ᱦᱮᱸ ᱚᱱᱟ ᱫᱚ ᱩᱱᱜᱮ ᱦᱩᱭᱩᱜᱼᱟ ᱛᱟᱨᱯᱚᱨ ᱡᱟᱹᱰᱤ ᱠᱩᱴᱟᱹᱢ ᱦᱩᱭᱩᱜᱼᱟ ᱡᱟᱹᱰᱤ ᱠᱩᱴᱟᱹᱢ ᱠᱟᱛᱮᱜᱼᱼ ᱮᱸ ᱢᱟᱱᱮ ᱡᱟᱹᱰᱤ ᱠᱩᱴᱟᱹᱢ ᱫᱚ ᱦᱩᱭᱩᱜ ᱠᱟᱱᱟ ᱢᱮᱫᱴᱮᱱ ᱢᱟᱱᱮ ᱡᱟᱸᱣᱟᱭ ᱠᱚ ᱵᱚᱸᱜᱟ, ᱵᱚᱸᱜᱟ ᱢᱟᱱᱮ ᱟᱠᱚ ᱡᱟᱦᱟᱸ ᱟᱠᱚᱨᱮᱱ ᱵᱚᱸᱜᱟ ᱟᱠᱚ ᱥᱟᱶ ᱛᱮᱠᱚ ᱢᱮᱥ ᱥᱟᱭᱟ ᱢᱟᱱᱮ ᱩᱯᱨᱩᱢ ᱠᱟᱭᱟ ᱠᱚ ᱡᱮ ᱱᱩᱝᱠᱩ ᱫᱚ ᱤᱧᱨᱮᱱ ᱡᱟᱸᱣᱟᱭ ᱱᱟᱣᱟ ᱡᱟᱸᱣᱟᱭ ᱟᱵᱚᱨᱮᱱ ᱜᱮ ᱠᱟᱱᱟ ᱦᱚᱭ ᱚᱱᱠᱟ ᱢᱤᱫᱴᱮᱱ, ᱯᱩᱡᱟᱹ ᱠᱚ ᱢᱮᱱᱟᱜᱼᱟ ᱠᱟᱛᱷᱟ ᱠᱚ ᱢᱮᱱᱟᱜᱼᱟ, ᱚᱱᱟ ᱵᱟᱨᱮᱛᱮ ᱟᱹᱰᱤ ᱜᱟᱱ ᱜᱮ ᱚᱱᱟ ᱜᱮᱠᱚ ᱞᱟᱹᱭ ᱦᱚᱪᱚ ᱠᱟᱫᱟ᱾ ᱢᱟ ᱛᱟᱦᱚᱞᱮ ᱟᱹᱵᱤᱱ ᱠᱟᱹᱴᱤᱡ ᱦᱳᱭ ᱟᱹᱵᱤᱱ ᱠᱟᱹᱴᱤᱡ ᱠᱩᱞᱤ ᱞᱤᱧ ᱵᱮᱱ, ᱠᱟᱹᱴᱤᱡ ᱦᱳᱭ ᱦᱳᱭ ᱠᱩᱞᱤ ᱞᱤᱧ ᱵᱮᱱ,
ᱦᱮᱸ ᱴᱷᱤᱠ ᱜᱮᱭᱟ ᱚᱱᱠᱟ ᱜᱮ ᱦᱟᱸᱜ ᱱᱚᱣᱟ ᱵᱟᱯᱞᱟ ᱵᱟᱨᱮ ᱛᱮᱜᱮ ᱦᱟᱸᱜ ᱠᱩᱞᱤᱭᱮᱫ ᱵᱤᱱᱟ, ᱢᱟᱱᱮ ᱚᱱᱮ ᱫᱩᱣᱟᱹᱨ ᱞᱮᱵᱮᱫ ᱫᱚ ᱚᱠᱟ ᱠᱚ ᱢᱮᱛᱟᱜ ᱠᱟᱱᱟ ᱫᱩᱣᱟᱹᱨ ᱞᱮᱵᱮᱫ,
ᱟᱪᱪᱷᱟ ᱛᱟᱦᱚᱞᱮ ᱠᱟᱹᱴᱤᱡ ᱞᱤᱧ ᱞᱟᱹᱭ ᱞᱮᱜᱮ ᱫᱤᱣᱟᱹᱨ ᱞᱮᱵᱮᱫ,
ᱦᱳᱭ ᱦᱳᱭ ᱦᱮᱸ᱾
ᱱᱚᱣᱟ ᱠᱟᱛᱷᱟ ᱫᱚ ᱵᱟᱹᱭ ᱵᱟᱯᱞᱟ ᱠᱟᱱᱟ ᱵᱟᱹᱭ ᱵᱟᱯᱞᱟ ᱨᱮᱱᱟᱜ ᱠᱟᱛᱷᱟ ᱠᱟᱱᱟ᱾ ᱢᱤᱫᱴᱟᱝ ᱠᱩᱲᱤ ᱜᱤᱫᱽᱨᱟᱹ, ᱢᱤᱫᱴᱮᱱ ᱠᱩᱲᱤ ᱜᱤᱫᱽᱨᱟᱹ ᱵᱟᱹᱦᱩ ᱞᱮᱠᱟᱛᱮ ᱧᱮᱞ ᱜᱚᱴᱟ ᱠᱟᱛᱮᱜ ᱟᱣᱨᱤ, ᱟᱣᱨᱤ ᱤᱛᱩᱜ ᱥᱤᱸᱫᱩᱨ ᱞᱟᱦᱟᱨᱮ ᱟᱹᱰᱤ ᱜᱟᱱ ᱦᱚᱲ ᱜᱮ, ᱢᱤᱫ ᱫᱷᱟᱣ ᱵᱚᱱ ᱜᱚᱝ, ᱜᱚᱝ ᱠᱟᱛᱮᱜ ᱟᱭᱟᱜ ᱟ ᱵᱟᱵᱩᱣᱟᱜ, ᱚᱲᱟᱜ ᱨᱮ ᱚᱲᱟᱜ ᱞᱮᱵᱮᱫ ᱟᱹᱜᱩ ᱦᱚᱭ ᱞᱟᱹᱜᱤᱫ, ᱞᱟᱹᱜᱤᱫ ᱤᱫᱤ ᱤᱫᱤ ᱠᱚᱣᱟ, ᱛᱮᱠᱚ ᱤᱫᱤ ᱠᱚᱣᱟ ᱦᱮᱸ ᱵᱟᱝ ᱥᱮ ᱦᱮᱸ ᱟᱨ ᱛᱟᱦᱚᱞᱮ ᱚᱱᱟᱜᱮ ᱚᱱᱟ ᱜᱮᱠᱚ ᱢᱮᱛᱟᱜ ᱠᱟᱱᱟ ᱢᱟᱱᱮ ᱤᱭᱟᱹ ᱪᱮᱫ ᱠᱚ ᱞᱟᱹᱭᱟ ᱫᱩᱣᱟᱹᱨ ᱞᱮᱵᱮᱫ, ᱫᱩᱣᱟᱹᱨ ᱞᱮᱵᱮᱫ ᱠᱟᱛᱷᱟ ᱫᱚ ᱚᱱᱟ ᱜᱮᱠᱚ ᱞᱟᱹᱭ ᱦᱚᱪᱚᱭᱮᱫᱟ ᱢᱟᱱᱮ,
ᱦᱳᱭ ᱵᱤᱱ ᱞᱟᱹᱭ ᱠᱮᱫᱟ ᱚᱱᱟ ᱞᱟᱹᱜᱤᱫ ᱛᱮ ᱟᱹᱰᱤ ᱟᱹᱰᱤ ᱥᱟᱨᱦᱟᱣ᱾
ᱟ ᱟ ᱦᱳᱭ ᱦᱳᱭ ᱦᱳᱭ ᱟᱫ ᱩᱱᱜ ᱴᱟ ᱩᱱᱟᱹᱜ ᱫᱚ ᱵᱟᱹᱞᱤᱧ ᱵᱟᱲᱟᱭ ᱨᱮᱦᱚᱸ ᱚᱱᱮ ᱠᱟᱹᱴᱤᱡ ᱠᱟᱹᱴᱤᱡ ᱟᱸᱢᱚᱢ ᱵᱟᱲᱟ ᱦᱩᱭ ᱠᱟᱱᱟ ᱥᱮ ᱚᱱᱟ ᱛᱮᱜᱮ,
ᱩᱱᱟᱹᱜ ᱴᱟ ᱫᱚ ᱵᱟᱹᱞᱤᱧ ᱵᱟᱲᱟᱭᱟ ᱦᱟᱸᱜ ᱚᱱᱠᱟ ᱜᱮ ᱴᱩᱠ ᱴᱟᱠ ᱦᱟᱸᱜ ᱞᱤᱧ ᱵᱟᱲᱟᱭᱟ᱾
ᱦᱩᱸ ᱦᱩᱸ ᱦᱳᱭ ᱦᱳᱭ ᱚᱱᱟ ᱠᱚᱫᱚ ᱵᱟᱲᱟᱭ ᱠᱟᱜ ᱫᱚᱨᱠᱟᱨ ᱥᱮ ᱟᱹᱰᱤ ᱜᱟᱱ ᱜᱮ ᱫᱚᱨᱠᱟᱨᱚᱜᱼᱟ ᱵᱟᱲᱟᱭ ᱫᱚ ᱦᱮᱸ ᱟᱵᱚ ᱡᱩᱫᱤ ᱦᱚᱲ ᱠᱟᱛᱮ
ᱚᱱᱠᱟ ᱛᱟᱦᱮᱱ ᱦᱩᱭᱩᱜᱼᱟ᱾ ᱛᱚᱵᱮ ᱛᱚᱢ ᱥᱮᱸᱬᱟᱭᱟ ᱵᱟᱝ ᱥᱮ?
ᱦᱮᱸ ᱦᱳᱭ ᱦᱳᱭ ᱦᱚᱲ ᱠᱟᱛᱮ ᱡᱩᱫᱤ ᱚᱱᱟ ᱞᱟᱭᱞᱟᱠᱪᱟᱨ ᱟᱢᱟᱜ ᱜᱮ ᱡᱩᱫᱤ ᱵᱟᱢ ᱵᱟᱢ ᱵᱩᱡᱽ ᱫᱟᱲᱮᱭᱟᱜᱼᱟ ᱛᱟᱦᱚᱞᱮ ᱪᱮᱫ ᱠᱟᱱᱟ ᱦᱳᱭ ᱦᱳᱭ ᱦᱳᱭ,
ᱦᱮ ᱚᱸᱰᱮ ᱛᱟᱦᱮᱸ ᱠᱟᱛᱮ ᱚᱸᱰᱮ ᱢᱟᱱᱮ ᱚᱸᱰᱮ ᱛᱟᱦᱮᱸ ᱠᱟᱛᱮᱫ ᱫᱚ ᱟᱨᱚ ᱵᱮᱥᱤ ᱧᱚᱜ ᱵᱮᱤᱱ ᱥᱮᱸᱬᱟᱭᱟ ᱚᱱᱟ ᱠᱟᱹᱢᱤ ᱦᱚᱨᱟ ᱠᱚᱵᱤᱱ ᱧᱮᱞ ᱟᱥᱮ ᱦᱳᱭ ᱥᱮ ᱚᱸᱰᱮ ᱛᱟᱦᱮᱸ ᱠᱟᱛᱮ ᱠᱟᱹᱢᱤ ᱠᱚ ᱡᱩᱫᱤ ᱵᱤᱱ ᱧᱮᱞᱟ᱾ ᱟᱨᱚ ᱰᱷᱮᱨ ᱧᱚᱜ ᱵᱤᱱ ᱥᱮᱸᱬᱟᱭᱟ ᱚᱸᱰᱮ ᱠᱷᱚᱡ
ᱦᱮᱸ ᱦᱮᱸ ᱦᱮᱸ ᱟᱹᱰᱤ ᱠᱤᱪᱷᱩ ᱥᱮᱬᱟᱜᱼᱟ ᱥᱮ
ᱢᱟᱱᱮ ᱯᱟᱲᱦᱟᱣ ᱠᱷᱚᱱ ᱫᱚ ᱵᱤᱥᱮᱥ ᱠᱚᱨᱮ ᱫᱚ ᱧᱮᱞ ᱫᱤᱠ ᱫᱤᱭᱮ ᱜᱮ, ᱵᱮᱥᱤ ᱥᱮᱸᱬᱟ ᱞᱟᱹᱜᱤᱫᱚᱜ-ᱟ ᱛᱚ ᱦᱚᱭ ᱚᱱᱟ ᱞᱤᱧ ᱢᱮᱱ ᱦᱚᱪᱚᱭᱫᱟ ᱛᱮ
ᱦᱳᱭ ᱦᱳᱭ ᱦᱳᱭ ᱚᱱᱟᱜᱮ
ᱦᱩᱸ
ᱟᱨ ᱢᱤᱫᱴᱮᱱ ᱞᱤᱧ ᱠᱩᱞᱤᱭᱮᱫ ᱵᱤᱱᱟ ᱛᱟᱦᱚᱞᱮ ᱦᱳᱭ ᱥᱮ?
ᱦᱮᱸ ᱛᱟᱦᱚᱞᱮ ᱢᱟ ᱠᱩᱞᱤ ᱞᱤᱧ ᱵᱮᱱ᱾
ᱢᱟᱞᱟ ᱪᱚᱱᱫᱚᱱ ᱫᱚ ᱚᱠᱟ ᱠᱚ ᱢᱮᱛᱟᱜ ᱠᱟᱱᱟ ᱠᱟᱹᱴᱤᱡ ᱡᱩᱫᱤ ᱵᱮᱱ ᱞᱟᱹᱭ ᱥᱚᱫᱚᱨ ᱟᱹᱞᱤᱧ ᱠᱷᱟᱱ ᱫᱚ ᱟᱹᱰᱤ ᱟᱭ ᱟᱹᱰᱤ ᱢᱟᱱᱮ ᱟᱹᱰᱤ ᱢᱚᱡᱽ ᱟᱹᱰᱤ ᱵᱷᱟᱜᱮ ᱠᱚᱜ ᱜᱮ ᱢᱟᱱᱮ ᱟᱹᱞᱤᱧ ᱫᱚ ᱱᱚᱣᱟ ᱫᱚ ᱵᱟᱹᱞᱤᱧ ᱵᱟᱰᱟᱭᱟ ᱟᱫᱚ ᱚᱱᱟ ᱜᱮᱞᱤᱧ ᱠᱩᱞᱤ ᱡᱚᱝ ᱟᱜ ᱠᱟᱱᱟ ᱟᱵᱤᱱ ᱴᱷᱮᱱ ᱢᱟᱱᱮ ᱡᱩᱫᱤ ᱟᱵᱤᱱ ᱵᱮᱱ ᱵᱟᱲᱟᱭ ᱠᱷᱟᱱ
ᱦᱮᱸ ᱚᱱᱠᱟ ᱫᱚ ᱦᱟᱜ ᱯᱩᱨᱟᱹᱯᱩᱨᱩᱨᱤ ᱫᱚᱦᱟᱜ ᱢᱟᱱᱮ ᱥᱚᱴᱷᱤᱠ ᱵᱷᱟᱵᱮ ᱚᱱᱠᱟ ᱠᱟᱛᱷᱟ ᱵᱟᱹᱞᱤᱧ ᱞᱟᱹᱭ ᱫᱟᱲᱮᱭᱟᱜᱼᱟ ᱛᱚ, ᱡᱟᱦᱟᱸ ᱞᱮᱠᱟᱞᱤᱧ ᱵᱟᱲᱟᱭᱟ ᱚᱝᱠᱟ ᱜᱮ ᱦᱟᱸᱜ ᱞᱤᱧ, ᱞᱟᱹᱭ ᱥᱚᱫᱚᱨᱟᱵᱤᱱ ᱠᱟᱱᱟ᱾
ᱟᱪᱪᱷᱟ ᱟᱪᱪᱷᱟ ᱟᱪᱪᱷᱟ ᱦᱚᱭᱛᱚ, ᱦᱚᱭ ᱦᱚᱭ ᱦᱚᱭ, ᱦᱩᱸ᱾
ᱢᱟᱱᱮ ᱵᱟᱯᱞᱟ ᱥᱤᱨᱡᱟᱹᱣ ᱞᱟᱦᱟ ᱨᱮᱱᱟᱜ ᱠᱟᱛᱷᱟ ᱠᱟᱱᱟ, ᱱᱚᱣᱟ ᱪᱚᱱᱫᱚᱱ ᱫᱚ , ᱢᱟᱞᱟ ᱪᱟᱸᱫᱽ ᱠᱚ, ᱟᱨ ᱤᱭᱟᱹ ᱡᱟᱶᱟᱭ, ᱡᱟᱶᱟᱭ ᱥᱮ ᱵᱟᱹᱦᱩ ᱧᱮᱞ ᱠᱟᱛᱮᱜ ᱢᱟᱱᱮ ᱠᱩᱥᱤ ᱠᱩᱥᱤ ᱠᱩᱥᱤ ᱦᱩᱭ ᱞᱮᱱᱠᱷᱟᱱ ᱵᱮᱞ ᱢᱟᱞᱟ ᱟᱨ ᱤᱭᱟᱹ ᱰᱚᱨᱟ ᱠᱚ, ᱰᱚᱨᱟ ᱦᱚᱨᱚᱜ ᱠᱟᱛᱮᱜ ᱩᱱᱠᱩ ᱫᱚ ᱮᱸ ᱪᱤᱱᱦᱟᱹ ᱦᱚᱴᱚ ᱠᱟᱠᱚᱣᱟᱠᱚ ᱢᱟᱱᱮ ᱡᱟᱦᱟᱸ ᱦᱚᱨᱚᱜ ᱵᱚ ᱞᱟᱹᱭᱟ ᱚᱱᱟ ᱜᱮ ᱥᱮ, ᱟᱨ ᱚᱱᱟ ᱜᱮ ᱚᱱᱟ ᱜᱮᱠᱚ ᱢᱮᱛᱟᱜ ᱠᱟᱱᱟ ᱢᱟᱞᱟ ᱪᱚᱱᱫᱚᱱ ᱫᱚ, ᱟᱨ ᱱᱚᱣᱟ ᱫᱚ ᱟᱵᱚᱣᱟᱜ ᱦᱚᱨᱚᱜ ᱪᱤᱱ ᱟᱨᱠᱤ, ᱦᱚᱨᱚᱜ ᱪᱤᱱ ᱦᱩᱭ
ᱟᱪᱪᱷᱟ ᱟᱪ
ᱟᱨ ᱞᱟᱹᱭ ᱞᱟᱹᱭ ᱨᱮ ᱛᱟᱦᱮᱸᱱ ᱠᱟᱱᱟ ᱱᱚᱣᱟ ᱚᱠᱛᱚ ᱨᱮ ᱢᱟᱞᱟ ᱢᱩᱫᱟᱹᱢ ᱛᱮᱠᱚ, ᱢᱟᱱᱮ ᱦᱚᱨᱚᱜ ᱪᱤᱱ ᱦᱚᱴᱚ ᱠᱟᱠᱚᱣᱟᱠᱚ᱾ ᱡᱚᱠᱦᱚᱱ ᱡᱮᱢᱚᱱ ᱮᱢᱱᱤ ᱵᱟᱯᱞᱟ ᱥᱟᱞᱟᱜ ᱟᱵᱚ ᱦᱚᱨᱚᱜ ᱦᱩᱭᱩᱜᱼᱟ, ᱦᱚᱭ ᱤᱱᱟ ᱜᱮᱠᱚ ᱞᱟᱹᱭ ᱦᱚᱪᱚ ᱠᱟᱫᱟ ᱱᱚᱸᱰᱮ ᱫᱚ᱾ ᱟᱹᱵᱤᱱ ᱡᱟᱦᱟᱸ ᱵᱤᱱ ᱠᱩᱠᱞᱤ ᱠᱮᱫ ᱞᱤᱧᱟᱹ,
ᱟᱪᱪᱷᱟ ᱟᱪᱪᱷᱟ ᱟᱪᱪᱷᱟ, ᱦᱚᱭᱛᱚ ᱦᱚᱨᱚᱜ ᱦᱚᱴᱚ ᱟᱠᱚ ᱢᱟᱱᱮ ᱪᱤᱱᱦᱟᱹᱣ ᱦᱚᱴᱚ ᱠᱟᱠᱚᱣᱟ ᱠᱚ ᱵᱟᱝ ᱥᱮ, ᱟᱪᱪᱷᱟ ᱟᱪᱪᱷᱟ᱾
ᱛᱚ ᱢᱟᱱᱮ ᱠᱷᱩᱵᱷ ᱮᱠᱴᱟ ᱫᱚ ᱵᱟᱝ ᱜᱟᱱᱚᱜᱼᱟ ᱦᱚᱭ ᱥᱮ, ᱢᱟᱱᱮ ᱦᱚᱲ ᱫᱚ ᱠᱚ ᱵᱩᱡᱷᱟᱹᱭᱟ ᱡᱟᱦᱟᱸᱭ ᱮᱴᱟᱜ ᱦᱚᱲ ᱠᱚᱦᱚᱸ ᱠᱚ ᱵᱩᱡᱮᱭᱟ ᱱᱩᱭ ᱫᱚᱠᱚ ᱦᱚᱨᱚᱜ ᱦᱚᱴᱚ ᱟᱠᱟᱫᱮᱭᱟ ᱵᱟᱝ ᱥᱮ, ᱢᱟᱱᱮ ᱱᱩᱭ ᱫᱚ ᱢᱤᱫ ᱦᱚᱲ ᱢᱟᱱᱮ ᱦᱩᱭ ᱞᱟᱹᱜᱤᱫᱚᱜ ᱠᱟᱱᱟᱭ᱾
ᱦᱚᱭ ᱦᱚᱭ ᱦᱚᱭ, ᱦᱮᱸ ᱦᱮᱸ ᱦᱮᱸ᱾ ᱱᱩᱭ ᱫᱚ ᱟᱫᱚ ᱱᱩᱭ ᱫᱚ ᱟᱫᱚ ᱦᱩᱭᱩᱜᱼᱟᱭ ᱢᱟᱱᱮ ᱢᱤᱫ ᱦᱚᱲ, ᱠᱚᱨᱮ ᱦᱩᱸᱻ ᱵᱟᱯᱞᱟ ᱨᱮᱱᱟᱜ ᱫᱚ ᱟᱹᱰᱤ ᱜᱟᱱ ᱱᱤᱭᱚᱢ, ᱟᱹᱰᱤᱜᱟᱱ ᱱᱤᱭᱚᱢ ᱢᱮᱱᱟᱜ ᱥᱮ ᱟᱵᱚ ᱥᱮ ᱟᱵᱚ ᱯᱮ ᱥᱮᱫ ᱟᱹᱰᱤ ᱟᱞᱟᱫᱟ ᱟᱹᱰᱤ ᱟᱭᱢᱟ ᱟᱞᱟ
ᱮᱠᱫᱚᱢ, ᱚᱝᱠᱟ ᱡᱚᱛᱚ ᱥᱮᱫ ᱫᱚ ᱢᱤᱫ ᱴᱷᱮᱡ ᱢᱤᱫ ᱫᱚ ᱵᱟᱝ ᱦᱩᱭᱩᱜ ᱜᱮᱭᱟ᱾ ᱜᱚᱴᱟ ᱥᱮᱫ ᱜᱮ ᱟᱞᱟᱫᱟ ᱟᱞᱟᱫᱟ ᱜᱮᱭ ᱛᱟᱦᱮᱸᱱᱟ᱾ ᱡᱚᱛᱚ ᱜᱮ ᱵᱟᱯᱞᱟ ᱵᱤᱦᱟᱹ ᱡᱚᱛᱚ ᱜᱮ, ᱠᱟᱹᱴᱤᱡ ᱱᱤᱭᱚᱢ ᱠᱚᱫᱚ, ᱠᱟᱹᱴᱤᱡ ᱦᱚᱸ ᱫᱚ ᱡᱚᱛᱚ ᱵᱟᱝ ᱨᱮᱦᱚᱸ, ᱢᱟᱱᱮ ᱢᱤᱫ ᱚᱱᱟᱫᱚ ᱢᱟᱱᱮ ᱟᱞᱟᱫᱟ ᱜᱮᱭᱟ, ᱦᱳᱭ ᱥᱮ᱾
ᱦᱮᱸ ᱟᱨ ᱟᱞᱮ ᱫᱚ ᱡᱮᱢᱚᱱ ᱵᱟᱯᱞᱟ ᱥᱚᱢᱚᱭ, ᱟᱞᱮ ᱟᱯᱮ ᱦᱚᱸ ᱡᱚᱛᱚ ᱦᱚᱲ ᱜᱮ, ᱱᱚᱣᱟ ᱵᱟᱯᱞᱟ ᱥᱚᱢᱚᱭ ᱫᱚ ᱫᱚᱢᱮ ᱮᱱᱮ ᱱᱟᱱᱟ ᱨᱚᱠᱚᱢ ᱦᱟᱥᱟ ᱠᱚᱠᱚ ᱟᱹᱜᱩ ᱠᱟᱛᱮᱜ, ᱮᱸ ᱯᱚᱛᱟᱣ ᱡᱮᱨᱮᱲ ᱠᱚ ᱢᱮᱱᱟᱜᱼᱟ ᱦᱟᱜ᱾ ᱟᱨ ᱟᱹᱰᱤ, ᱟᱨ ᱟᱹᱰᱤ ᱢᱚᱡᱽ ᱢᱚᱸᱡᱽ ᱱᱚᱠᱥᱟ ᱠᱚ ᱦᱩᱭᱩᱜ ᱜᱮᱭᱟ ᱫᱮᱣᱟᱞ ᱨᱮ ᱢᱟᱱᱮ ᱢᱚᱸᱡᱽ ᱧᱮᱞ ᱞᱟᱹᱜᱤᱫ, ᱯᱚᱨᱤᱥᱠᱟᱨ ᱜᱚᱴᱟ ᱪᱟᱹᱨᱤ ᱫᱤᱠᱮᱢ ᱯᱚᱨᱤᱥᱠᱟᱨᱟ, ᱵᱟᱯᱞᱟ ᱵᱚᱞᱮ ᱠᱟᱛᱷᱟ, ᱦᱚᱲ ᱠᱚᱠᱚ ᱦᱤᱡᱩᱜᱼᱟ ᱥᱮ᱾ ᱟᱪᱪᱷᱟ, ᱟᱪᱪᱷᱟ, ᱟᱪᱪᱷᱟ᱾
ᱦᱮᱸ ᱚᱱᱟ ᱯᱚᱛᱟᱣ ᱫᱚᱛᱚ ᱛᱟᱦᱮᱸᱱ ᱠᱟᱱ ᱜᱮᱭᱟ ᱚᱱᱟ ᱥᱟᱶᱛᱮ ᱟᱨᱚ ᱢᱟᱱᱮ ᱟᱹᱰᱤ ᱨᱟᱹᱥᱠᱟᱹ ᱵᱩᱡᱚᱜᱼᱟ, ᱛᱚᱠᱷᱚᱱ ᱢᱟᱱᱮ ᱵᱟᱯᱞᱟ ᱢᱟᱲᱟᱝ ᱠᱷᱚᱱ ᱜᱮ᱾ ᱜᱤᱨᱟᱹ ᱠᱚ ᱛᱚ ᱜᱤᱨᱟᱹ ᱠᱚᱠᱚ ᱛᱚᱞᱟ ᱡᱚᱠᱷᱚᱱ ᱦᱚᱭ ᱥᱮ᱾ ᱢᱟᱱᱮ ᱢᱤᱫᱴᱮᱱ ᱛᱚᱠᱷᱚᱡ ᱫᱚ ᱢᱟᱱᱮ ᱟᱞᱟᱫᱟ ᱜᱮ ᱯᱷᱤᱞ ᱦᱤᱡᱩᱜᱼᱟ ᱢᱤᱫᱴᱮᱱ, ᱩᱱᱤ ᱡᱟᱦᱟᱸ ᱛᱤᱱᱟᱹᱜ ᱵᱟᱭ ᱟᱵᱚ ᱵᱟᱨᱦᱮ ᱨᱮᱱ ᱩᱱ ᱠᱩᱥᱤᱜᱼᱟ ᱛᱚᱠᱷᱚᱡ ᱫᱚ᱾
ᱦᱚᱭ ᱦᱚᱭ, ᱚᱱᱟᱛᱮ ᱚ ᱢᱤᱫᱴᱮᱱ ᱠᱟᱛᱷᱟ ᱨᱮᱜᱮ ᱛᱚ ᱢᱮᱱᱟᱜᱼᱟ, ᱟᱞᱮᱭᱟᱜ ᱠᱚ, ᱡᱮᱸ ᱡᱟᱦᱟᱸᱭᱟᱜ ᱵᱟᱯᱞᱟ ᱩᱱᱤᱭᱟᱜ ᱜᱮ ᱡᱩᱛ ᱛᱩᱢ ᱵᱟᱹᱱᱩᱜᱼᱟ ᱟᱹᱛᱩ ᱦᱚᱲᱟᱜ ᱡᱟᱹᱯᱤᱫ ᱜᱮ ᱵᱟᱝ ᱦᱩᱭᱩᱜ ᱠᱟᱱ ᱛᱟᱠᱚᱣᱟ,
ᱚᱱᱟ ᱫᱚ ᱮᱠᱫᱚᱢ ᱴᱷᱤᱠ᱾ ᱡᱚᱛᱚ ᱠᱚ ᱞᱟᱹᱭ ᱠᱮᱫᱟ᱾ ᱡᱟᱦᱟᱸ ᱞᱮᱠᱟ ᱟᱨ ᱠᱩᱲᱤ ᱜᱤᱫᱽᱨᱟᱹ ᱠᱚᱫᱚ ᱵᱤᱥᱮᱥ ᱠᱚᱨᱮ ᱵᱤᱥᱤ ᱠᱚᱨᱮ, ᱦᱟᱱᱟ ᱱᱚᱣᱟ ᱦᱚᱨᱚᱜ ᱱᱤᱭᱟᱹ ᱛᱚ ᱠᱩᱲᱤ ᱜᱤᱫᱽᱨᱟᱹ ᱟᱜ ᱛᱚ ᱚᱱᱟ ᱜᱮ ᱛᱚᱵᱮ ᱪᱮᱫ ᱮᱱᱮᱡ ᱥᱮ, ᱩᱱᱤ ᱢᱚᱱᱮ ᱢᱚᱱᱮ ᱛᱮ ᱟᱡ ᱪᱮᱫ ᱤᱧ ᱦᱚᱨᱚᱜᱟ ᱦᱚᱭ ᱥᱮ,
ᱦᱟᱭ ᱦᱚᱭ ᱦᱚᱭ ᱦᱚᱭ, ᱚᱱᱟ ᱠᱚᱜᱮ ᱪᱤᱱᱛᱟᱹ ᱵᱷᱟᱵᱱᱟ ᱠᱟᱜᱼ ᱟᱭ ᱦᱟᱸᱜ ᱠᱷᱟᱱ ᱡᱚᱛᱚ ᱜᱮ ᱟᱵᱚ ᱢᱟᱲᱟᱝ ᱠᱷᱚᱱ ᱜᱮᱮ ᱦᱮᱸ ᱦᱮᱸ ᱠᱩᱲᱤ ᱜᱤᱫᱽᱨᱟᱹ ᱫᱚ ᱚᱱᱟ ᱜᱮᱛᱟᱠᱚ ᱛᱚ ᱢᱤᱫᱴᱟᱝ ᱦᱳᱭ
ᱟᱨ ᱦᱚᱸ
ᱦᱮᱸ
ᱥᱟᱡᱟ ᱫᱚ ᱫᱚᱨᱠᱟᱨ ᱠᱟᱱ ᱜᱮᱭᱟ ᱥᱟᱡᱟ ᱦᱚᱸ ᱡᱤᱫᱤ ᱵᱟᱝ ᱥᱟᱡᱟ-ᱟ ᱠᱩᱲᱤ ᱜᱤᱫᱽᱨᱟ ᱡᱩᱫᱤ ᱪᱮᱫ
ᱠᱩᱲᱤ ᱜᱤᱫᱽᱨᱟ ᱠᱷᱟᱱ ᱠᱩᱲᱤ ᱜᱤᱫᱽᱨᱟᱹ ᱢᱚᱱᱮ ᱜᱮ ᱚᱱᱟ ᱵᱟᱠᱚ ᱞᱟᱹᱭᱟ ᱦᱚᱨᱚᱜ ᱨᱮᱱᱟᱜ ᱢᱮᱫᱴᱮᱱ ᱦᱚᱨᱚᱜ ᱫᱚ ᱛᱟᱦᱮᱱ ᱛᱟᱠᱚ ᱜᱮᱭᱟ ᱥᱮ ᱠᱩᱲᱤ ᱜᱤᱫᱽᱨᱟᱹ ᱫᱚ ᱟᱹᱰᱤ ᱨᱚᱠᱚᱢᱟ ᱦᱚᱨᱚᱜ ᱛᱟᱦᱮᱱᱟ ᱟᱨ ᱚᱱᱟ ᱦᱚᱨᱚᱜ ᱥᱟᱶᱛᱮ ᱤᱭᱟᱹ ᱡᱩᱫᱤ ᱡᱟᱦᱟᱱᱟᱜ ᱫᱩᱠ ᱵᱤᱯᱚᱫ ᱨᱮᱠᱚ ᱯᱟᱲᱟᱜᱼᱟ ᱟ ᱚᱱᱟ ᱪᱟᱜ ᱠᱟᱜ ᱵᱮᱱ ᱡᱮ ᱴᱟᱠᱟ ᱯᱚᱭᱥᱟ ᱵᱟᱝ ᱛᱟᱦᱮᱸ ᱞᱮᱮᱱᱟ ᱾ ᱚᱱᱟ ᱵᱮᱱ ᱵᱚᱱᱫᱚᱷᱠ ᱦᱚᱴᱚ ᱠᱟᱫᱟ ᱚᱱᱟ ᱚᱱᱟ ᱠᱷᱟᱹᱛᱤᱨ ᱛᱮᱦᱚᱸ ᱵᱮᱱ ᱡᱟᱦᱟᱸᱥᱟᱜ ᱵᱮᱱ ᱤᱭᱟᱹ ᱫᱟᱲᱮᱭᱟᱜᱼᱟ᱾ ᱢᱟᱱᱮ ᱞᱟᱦᱟ ᱪᱟᱞᱟᱣ ᱫᱟᱲᱮᱭᱟᱜᱼᱟ ᱵᱤᱱ ᱯᱚᱭᱥᱟ ᱠᱚ ᱡᱩᱫᱤ ᱵᱟᱝ ᱛᱟᱦᱮᱱᱟ ᱪᱮᱠᱟᱭᱟᱵᱮᱱ ᱚᱠᱟ ᱥᱮᱫ ᱛᱮᱵᱮᱱ ᱪᱟᱞᱟᱜᱼᱟ ᱢᱟᱱᱮ ᱦᱚᱨᱚᱜ ᱛᱟᱦᱮᱸ ᱫᱚ ᱟᱹᱰᱤ ᱜᱮ ᱵᱷᱟᱜᱮᱭᱟ ᱟᱨ ᱱᱤᱛᱚᱜ ᱫᱚ ᱪᱤᱠᱠᱟᱛᱮ ᱦᱚᱨᱚᱜ ᱠᱚᱦᱚᱸ ᱵᱤᱱ